ᱦᱤᱞᱳ
ᱦᱮᱸᱻ ᱦᱮᱞᱳ
ᱦᱮᱸ ᱜᱚᱝᱠᱮ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱ ᱜᱮᱭᱟ᱾
ᱦᱮᱸ ᱜᱚᱝᱠᱮ ᱛᱟᱦᱚᱞᱮ ᱪᱮᱫ ᱠᱚᱵᱤᱱ ᱪᱤᱠᱟᱹ ᱵᱟᱲᱟᱭᱮᱫᱟ?
ᱪᱮᱫ ᱦᱚᱸ ᱵᱟᱝ ᱮᱠᱷᱚᱱ ᱚᱲᱟᱜ ᱨᱮᱜᱮ ᱜᱤᱛᱤᱡ ᱵᱟᱲᱟ ᱦᱩᱭᱩᱜ ᱠᱟᱱᱟ ᱱᱤᱛᱚᱜ ᱫᱚ ᱡᱚᱢ ᱵᱟᱲᱟ ᱠᱟᱛᱮᱫ
ᱚ ᱜᱚᱢᱠᱮ ᱦᱮᱸ ᱜᱚᱢᱠᱮ ᱟᱹᱞᱤᱧ ᱫᱚ ᱱᱟᱯᱟᱭ ᱵᱟᱲᱟᱭ ᱜᱮᱭᱟᱞᱤᱧ ᱜᱚᱢᱠᱮ ᱚᱱᱛᱮ ᱫᱚ ᱫᱟᱜ ᱡᱟᱹᱲᱤ ᱦᱩᱭᱩᱜ ᱠᱟᱱᱟ ᱥᱮ ᱵᱟᱝ?
ᱫᱟᱜ ᱡᱟᱹᱲᱤ ᱫᱚ ᱛᱮᱤᱦᱮᱧ ᱫᱚ ᱵᱟᱭ ᱫᱟᱜ ᱡᱟᱹᱲᱤ ᱟᱠᱟᱫᱟᱭ ᱵᱟᱨ ᱯᱮ ᱫᱤᱱ ᱞᱟᱦᱟ ᱨᱮᱫᱚᱭ ᱫᱟᱜ ᱡᱟᱹᱲᱤ ᱵᱟᱲᱟ ᱠᱮᱫ ᱜᱮᱟᱭ ᱚᱱᱠᱟ ᱱᱟᱥᱮ-ᱱᱟᱥᱮ ᱫᱚᱢᱮ ᱫᱚ ᱟᱯᱮ ᱦᱮᱸ ᱟᱯᱮ ᱚᱱᱛᱮ
ᱦᱮᱸ ᱜᱚᱝᱠᱮ ᱟᱞᱮ ᱱᱚᱛᱮ ᱫᱚ ᱫᱟᱜ ᱡᱟᱹᱲᱤ ᱦᱩᱭᱱᱟ ᱦᱚᱞᱟ ᱢᱟᱦᱫᱮᱨ
ᱚᱸ ᱦᱚᱸ ᱦᱩᱲᱩ ᱨᱮᱦᱚᱸᱭ
ᱜᱚᱝᱠᱮ ᱫᱚ ᱦᱩᱲᱩ ᱨᱚᱦᱚ-ᱭ ᱫᱚ᱾ ᱟᱨᱟᱢᱵᱚ ᱦᱳᱭ ᱟᱠᱟᱱᱟ᱾
ᱦᱩᱲᱩ ᱨᱳᱦᱚ-ᱭ ᱫᱚ ᱟᱹᱣᱨᱤᱼᱭᱟ᱾ ᱱᱮ ᱥᱤ ᱦᱳᱭ ᱠᱟᱱᱟ᱾ ᱦᱟᱜ ᱟᱫᱚ ᱥᱤ ᱠᱟᱛᱮ, ᱞᱟᱹᱦᱩᱫ ᱠᱟᱛᱮ, ᱢᱮᱱᱟ-ᱜ ᱠᱟᱫᱟ ᱦᱟᱸᱜ
ᱛᱚᱞᱟ ᱦᱚᱸ ᱦᱟᱨᱟᱱᱟ᱾ ᱫᱚ ᱟᱹᱣᱨᱤ ᱞᱮ ᱫᱷᱽᱩᱨᱟᱹᱜᱼᱟ᱾ ᱫᱷᱽᱩᱨᱟᱹᱣ ᱫᱚ᱾
ᱦᱟᱹᱨᱩ ᱜᱮ, ᱯᱮ ᱟᱨᱟᱨᱚᱢᱮᱜᱼᱟ᱾ ᱛᱟᱦᱚᱞᱮ ᱜᱚᱝᱠᱮ᱾
ᱚᱸᱻ᱾
ᱠᱷᱮᱛ ᱠᱚᱫᱚᱯᱮ, ᱥᱤ ᱠᱟᱜᱼᱟ ᱾ᱥᱮ ᱵᱟᱝ?
ᱥᱤ ᱠᱟᱫᱟ ᱞᱮ ᱾ᱢᱤᱫᱴᱮᱱ, ᱵᱟᱨᱭᱟ, ᱞᱮ ᱥᱤ ᱠᱟᱫᱟ᱾ ᱟᱫᱚ ᱦᱟᱸᱜ ᱾ᱨᱚᱦᱚᱭ ᱫᱚ ᱟᱹᱣᱨᱤ ᱞᱮ, ᱫᱷᱽᱩᱨᱟᱹᱜᱼᱟ᱾ ᱜᱟᱪᱷᱤ ᱟᱹᱣᱨᱤ ᱛᱩᱫ ᱦᱩᱭᱩᱜᱼᱟ ᱾ᱦᱟᱸᱜ ᱮᱠᱷᱚᱱ ᱦᱚᱲᱟ-ᱜ ᱠᱚ᱾ ᱪᱟᱞᱟ-ᱣ ᱦᱩᱭᱩ-ᱜ ᱠᱟᱱᱟ᱾
ᱵᱷᱽᱤᱛᱟᱹ ᱠᱚ-ᱯᱮ, ᱢᱟᱜ ᱜᱮᱭᱟ ᱛᱚ᱾ ᱛᱮ ᱠᱷᱮᱛ ᱠᱚ᱾ ᱠᱷᱮᱛ ᱠᱚ᱾ ᱥᱤ ᱦᱩᱭ ᱟᱠᱟᱱᱟ᱾ ᱟᱨ ᱜᱚᱝᱠᱮ ᱾ ᱟᱫᱳ ᱚᱠᱚᱭ ᱠᱚᱣᱟ-ᱜ ᱫᱚ ᱛᱚᱞᱟ ᱠᱚ, ᱦᱟᱨᱟ ᱟᱠᱟᱱᱟ ᱾ᱩᱱᱠᱩ ᱫᱚ-ᱠᱚ ᱨᱚᱦᱚ-ᱭ ᱠᱚ᱾ ᱟᱨᱟᱢᱵᱷᱚ ᱟᱠᱟᱫᱟᱼᱟ᱾ ᱠᱷᱮᱛ, ᱵᱟᱹᱛ, ᱠᱚ ᱫᱟᱜ ᱦᱚᱸ ᱢᱮᱱᱟᱜᱼᱟ᱾ ᱦ ᱜᱚᱝᱠᱮ ᱵᱷᱽᱤᱛᱹᱟ ᱠᱚ-ᱯᱮ, ᱢᱟᱜ ᱜᱮᱭᱟ᱾ ᱥᱮ ᱵᱟᱝ?
ᱦᱮᱸ ᱢᱟᱜ ᱜᱮᱭᱟᱞᱮ᱾ ᱟᱫᱚ ᱱᱮᱛᱟᱨ ᱫᱚ᱾ ᱩᱱᱟᱹᱜ ᱫᱚ, ᱱᱮᱛᱟᱨ ᱜᱟᱹᱰᱤ ᱛᱮᱜᱮ ᱦᱩᱭᱩ-ᱜ ᱠᱟᱱᱟ᱾ ᱛᱚ
ᱜᱟᱹᱰᱤ ᱛᱮ ᱾ᱦᱮᱸ ᱜᱚᱝᱠᱮ ᱜᱟᱹᱰᱤ ᱛᱮᱜᱮ᱾ ᱡᱷᱚᱛᱚ ᱠᱤᱪᱷᱩ ᱦᱩᱭᱩ-ᱜ ᱜᱮᱭᱟ᱾
ᱦᱮᱸ᱾ ᱫᱤᱭᱮ ᱡᱚᱢ ᱠᱚ-ᱫᱚ᱾ ᱦᱩᱭ ᱟᱠᱟᱱᱟ ᱥᱮ᱾ ᱵᱟᱝ ᱛᱟᱦᱚᱞᱮ?
ᱦᱮᱸ ᱜᱚᱝᱠᱮ᱾ ᱡᱚᱢ ᱵᱟᱲᱟ ᱫᱚ, ᱦᱚᱭᱱᱟ᱾ ᱟᱹᱭᱩᱵ ᱵᱮᱲᱟ ᱨᱩᱴᱤ, ᱡᱚᱢ ᱦᱩᱭᱱᱟ᱾
ᱚᱸ ᱫᱟᱠᱟ ᱫᱚ᱾ ᱵᱟᱯᱮ ᱡᱚᱢ ᱜᱮᱭᱟ᱾ ᱪᱮᱫ ᱫᱟᱠᱟ ᱫᱚ᱾
ᱡᱚᱢ ᱵᱟᱲᱟ ᱦᱩᱭᱩᱜᱼᱟ᱾ ᱜᱚᱝᱠᱮ ᱡᱟᱦᱟᱸ ᱛᱤᱥ ᱠᱚᱨᱮ, ᱨᱩᱴᱤ ᱡᱟᱦᱟᱸ ᱛᱤᱥ ᱠᱚᱨᱮ, ᱫᱟᱠᱟ᱾
ᱦᱩᱸᱻ᱾
ᱜᱚᱝᱠᱮ ᱾ᱵᱮᱥᱤᱨ ᱵᱷᱟ-ᱜ ᱫᱚ᱾ ᱫᱟᱠᱟ ᱜᱮ ᱡᱚᱢ ᱦᱩᱭᱩ-ᱜ ᱜᱮᱭᱟ᱾
ᱦᱮᱸ᱾
ᱜᱚᱝᱠᱮ ᱾ᱚᱱᱛᱮ ᱫᱚ, ᱵᱤᱨ ᱫᱤᱥᱚᱢ ᱥᱮ᱾ ᱵᱤᱞᱮᱛ ᱫᱤᱥᱚᱢ?
ᱵᱤᱨ ᱫᱤᱥᱚᱢ ᱜᱮ, ᱞᱟᱹᱭ ᱜᱚᱱᱚᱜᱼᱟ᱾ ᱟᱫᱚ ᱩᱱᱟᱹᱜ ᱵᱤᱨ ᱫᱚ, ᱵᱟᱹᱱᱩᱜᱸ ᱟᱠᱟᱫᱟ᱾ ᱛᱷᱚᱲᱟ ᱡᱟᱠ ᱜᱮ ᱾ᱢᱮᱱᱟ-ᱜ ᱟᱠᱟᱫᱟ᱾
ᱥᱟᱨᱡᱚᱢ ᱵᱤᱨ?
ᱦᱮᱸ ᱥᱟᱨᱡᱚᱢ ᱢᱮᱱᱟ-ᱜ ᱟᱠᱟᱫᱟ᱾ ᱢᱩᱨᱩᱫᱽ ᱢᱮᱱᱟ-ᱜ ᱟᱠᱟᱫᱟ᱾
ᱜᱚᱝᱠᱮ ᱟᱞᱮᱢᱟ ᱾ᱵᱤᱞᱮᱫ ᱫᱤᱥᱚᱢ ᱾ᱵᱤᱨ ᱢᱟ᱾ ᱵᱟᱹᱱᱩᱜ-ᱟ᱾
ᱚᱸ ᱴᱚᱺᱰᱟᱝ ᱜᱮᱭᱟ᱾ ᱛᱟᱦᱚᱞᱮ ᱟᱯᱮ ᱥᱮᱫ ᱫᱚ?
ᱦᱮᱸ ᱜᱚᱝᱠᱮ᱾ ᱴᱚᱺᱰᱟᱝ ᱜᱮᱭᱟ᱾
ᱛᱟᱦᱚᱞᱮ᱾ ᱪᱟᱥ ᱠᱚ-ᱫᱚ ᱦᱩᱭᱩ-ᱜ ᱜᱮᱭᱟ᱾ ᱠᱚ?
ᱦᱮᱸ ᱜᱚᱝᱠᱮ ᱾ᱪᱟᱥ ᱠᱚ-ᱫᱚ ᱦᱩᱭᱩ-ᱜ ᱜᱮᱭᱟ᱾
ᱦᱮᱸ᱾
ᱜᱚᱝᱠᱮ ᱾ᱟᱯᱮ ᱚᱱᱛᱮ ᱫᱚ, ᱥᱚᱵᱽᱡᱤ ᱪᱟᱥ ᱠᱚ, ᱪᱮᱫ - ᱪᱮᱫ ᱦᱩᱭᱩ-ᱜ ᱜᱮᱭᱟ?
ᱦᱩᱭᱩ-ᱜ ᱜᱮᱭᱟ᱾ ᱱᱚᱣᱟ ᱵᱤᱞᱟᱹᱛᱤ, ᱵᱮᱸᱜᱟᱲ, ᱵᱷᱤᱱᱰᱤ, ᱠᱟᱞᱞᱟ ᱱᱚᱣᱟ ᱠᱚ ᱡᱟᱜᱚ ᱱᱚᱣᱟ ᱠᱚᱜᱮ ᱦᱩᱭ ᱵᱟᱲᱟᱜᱼᱟ ᱟᱨ ᱦᱩᱲᱩ ᱱᱚᱣᱟ ᱫᱟᱜ ᱫᱤᱱ ᱜᱮ ᱦᱩᱲᱩ ᱫᱚ ᱾
ᱟᱨ ᱮᱴᱟᱜ ᱠᱚᱫᱚ ᱩᱱᱟᱹᱜ ᱫᱚ ᱵᱟᱝ ᱦᱩᱭᱩᱜᱼᱟ᱾
ᱜᱚᱢᱠᱮ ᱟᱫᱚ ᱥᱚᱵᱽᱡᱤ ᱠᱚᱫᱚ ᱡᱚᱢ ᱵᱟᱲᱟ ᱞᱟᱹᱜᱤᱫ ᱯᱮ ᱪᱟᱥ ᱜᱮᱭᱟ ᱥᱮ? ᱟᱹᱠᱷᱨᱤᱧ ᱞᱟᱹᱜᱤᱫ?
ᱡᱚᱢ ᱵᱟᱲᱟ ᱞᱟᱹᱜᱤᱫ ᱜᱮ ᱟᱨ ᱡᱩᱫᱤ ᱵᱟᱹᱲᱛᱤᱜ ᱠᱷᱟᱡ ᱛᱷᱚᱲᱟ ᱛᱟᱦᱚᱞᱮ ᱠᱷᱟᱡ ᱫᱚ ᱟᱹᱛᱩ ᱨᱮᱜᱮ ᱟᱠᱷᱨᱤᱧ ᱦᱩᱭᱩᱜᱼᱟ᱾ ᱛᱚ ᱵᱟᱡᱟᱨ ᱥᱮᱫ ᱫᱚ ᱤᱫᱤ ᱫᱚ ᱵᱟᱝ ᱦᱩᱭᱩᱜᱼᱟ?
ᱚ ᱾ ᱜᱚᱢᱠᱮ ᱟᱞᱮ ᱥᱮᱫ ᱫᱚ ᱪᱟᱥ ᱦᱩᱭᱩᱜ ᱜᱮᱭᱟ ᱵᱟᱡᱟᱨ ᱥᱮᱜ ᱟᱠᱷᱨᱤᱧ ᱤᱫᱤ ᱦᱩᱭᱩᱜ ᱜᱮᱭᱟ ᱯᱟᱹᱭᱠᱟᱹᱨ ᱠᱚ ᱮᱢ ᱦᱩᱭᱩᱜ ᱜᱮᱭᱟ᱾
ᱚ ᱛᱟᱦᱚᱞᱮ ᱵᱷᱟᱹᱞᱤ ᱜᱮ ᱪᱟᱥ ᱦᱩᱭᱩᱜ ᱜᱮᱭᱟ ᱵᱟ!
ᱦᱮᱸ ᱜᱚᱢᱠᱮ ᱟᱞᱮ ᱱᱚᱛᱮ ᱫᱚ ᱵᱷᱟᱜᱮ ᱜᱮ ᱪᱟᱥ ᱦᱩᱭᱩᱜ ᱜᱮᱭᱟ᱾ ᱜᱚᱢᱠᱮ ᱟᱯᱮ ᱚᱱᱛᱮ ᱫᱚ ᱦᱟᱴ ᱠᱚ ᱦᱩᱭᱩᱜ ᱜᱮᱭᱟ ᱥᱮ ᱵᱟᱝ?
ᱦᱮᱸ ᱦᱟᱴ ᱦᱩᱭᱩᱜ ᱜᱮᱭᱟ ᱦᱩᱭᱩᱜᱼᱟ ᱱᱚᱸᱰᱮ ᱥᱚᱱᱤᱵᱟᱨ ᱦᱳᱭᱳᱜᱼᱟ᱾ ᱨᱚᱵᱤᱵᱟᱨ ᱦᱩᱭᱩᱜᱼᱟ, ᱵᱟᱨ ᱫᱤᱱ ᱦᱩᱭᱩᱜᱼᱟ ᱥᱚ ᱦᱟᱯᱛᱟᱨᱮ ᱵᱟᱨᱫᱤᱱ ᱜᱟᱱ ᱦᱩᱭᱩᱜᱼᱟ᱾
ᱛᱚ ᱠᱮᱵᱦᱟᱴ ᱠᱚᱨᱮ ᱪᱮᱜ ᱠᱚ ᱧᱟᱢᱚᱜ ᱜᱮᱭᱟ?
ᱦᱟᱴ ᱠᱚᱨᱮ ᱱᱚᱣᱟ ᱥᱚᱵᱽᱡᱤ ᱠᱚᱜᱮ ᱧᱟᱢᱚ ᱩᱛᱩ ᱠᱚᱜᱮ, ᱩᱛᱩ ᱠᱚ ᱟᱨ ᱞᱩᱜᱽᱲᱤᱡ ᱠᱚᱦᱚᱸ ᱥᱟᱶᱛᱮ ᱥᱩᱱᱩᱢ ᱥᱟᱵᱩᱱ ᱮ ᱧᱟᱢᱚᱜ ᱜᱮᱭᱟ ᱢᱚᱥᱞᱟ ᱠᱚ ᱥᱟᱱᱟᱢ ᱞᱮᱠᱟᱱᱟᱜ ᱜᱮ ᱧᱟᱢᱚᱜᱼᱟ᱾ ᱟᱨ ᱞᱟᱴᱩ ᱦᱟᱴ ᱦᱮᱸ, ᱞᱟᱹᱴᱩ ᱧᱚᱜ ᱦᱟᱴ ᱠᱷᱟᱡ ᱫᱚ ᱚᱱᱛᱮ ᱪᱟᱞᱟᱜ ᱦᱩᱭᱩᱜᱼᱟ ᱛᱷᱚᱲᱟ ᱥᱟᱺᱜᱤᱧ ᱧᱚᱜ ᱚᱱᱛᱮ ᱫᱚ ᱢᱮᱨᱚᱢ ᱰᱟᱝᱨᱤ ᱜᱮ, ᱥᱚᱵ ᱜᱮ᱾
ᱦᱩᱸ, ᱜᱚᱝᱠᱮ ᱥᱩᱠᱨᱤ ᱡᱤᱞ ᱠᱚᱦᱚᱸ ᱛᱚ ᱧᱟᱢᱚᱜ ᱜᱮᱭᱟ ᱛᱟᱦᱚᱞᱮ?
ᱦᱮᱸ ᱦᱟᱴ ᱨᱮᱫᱚ ᱥᱩᱠᱨᱤ ᱡᱤᱞ ᱫᱚ ᱵᱟᱠᱚ ᱟᱹᱷᱨᱤᱧ ᱜᱮᱭᱟ ᱱᱚᱛᱮ ᱟᱞᱮ ᱥᱮᱫ ᱫᱚ᱾
ᱚ ᱾
ᱮᱢᱱᱤ ᱱᱚᱣᱟ ᱯᱚᱨᱚᱵᱽ ᱯᱨᱚᱵᱷᱟᱥ ᱠᱚᱨᱮ ᱜᱮ ᱠᱚ ᱜᱚᱡ ᱠᱚᱜᱣᱟ ᱥᱮ ᱟᱹᱛᱩ ᱠᱚᱨᱮ ᱡᱟᱦᱟᱱᱟᱜ ᱦᱳᱭᱳᱜ ᱠᱷᱟᱡ ᱛᱟᱦᱚᱞᱮ ᱠᱷᱟᱡ ᱜᱮ ᱠᱚ ᱜᱚᱡ ᱠᱚᱜᱼᱟ ᱟᱨ ᱚᱝᱠᱟ ᱦᱟᱴ ᱨᱮᱛᱚ ᱵᱟᱠᱚ ᱤᱫᱤ ᱵᱟᱲᱟᱭ ᱜᱮᱭᱟ᱾
ᱚ ᱾
ᱟᱯᱮ ᱥᱮᱫ ᱱᱚᱛᱮ ᱫᱚ ᱧᱟᱢᱚᱜ ᱜᱮᱭᱟ ᱦᱟᱴ ᱠᱚᱨᱮ ᱛᱟᱦᱚᱞᱮ?
ᱦᱮᱸ, ᱜᱚᱢᱠᱮ ᱟᱞᱮ ᱥᱮᱫ‌ ᱫᱚ ᱧᱟᱢᱚᱜ ᱜᱮᱭᱟ ᱦᱟᱴ ᱠᱚᱨᱮ ᱾ ᱟᱹᱷᱨᱤᱧ ᱜᱮᱭᱟ ᱠᱚ ᱥᱩᱠᱨᱤ ᱡᱤᱞ ᱢᱟ ᱢᱮᱨᱚᱢ ᱡᱮᱞ ᱠᱚ᱾
ᱦᱮᱸ ᱾
ᱜᱚᱝᱠᱮ ᱧᱮᱛᱟᱨ ᱢᱟ ᱫᱟᱜ ᱫᱤᱱ ᱮᱸᱜ ᱳᱸᱫ ᱠᱚᱫᱚ ᱦᱳᱭᱳᱜ ᱠᱟᱱᱟ ᱥᱮ ᱵᱟᱝ?
ᱦᱮᱸ ᱩᱸᱫ ᱠᱚ ᱦᱩᱭᱩᱜ ᱠᱟᱱ ᱜᱮᱭᱟ ᱛᱤᱦᱤᱧ ᱜᱮᱞᱮ ᱩᱛᱩ ᱞᱮᱫᱟ ᱩᱸᱫ ᱩᱛᱩ ᱦᱚᱸ᱾ ᱚᱱᱟ ᱚᱨᱛᱩᱫ ᱳᱫ ᱾
ᱟᱨ ᱵᱩᱥᱩᱵ ᱩᱜ ᱦᱚᱸ ᱚᱢᱚᱱ ᱚᱢᱚᱱᱚᱜ ᱠᱟᱱᱟ ᱾ ᱵᱟᱲᱜᱮ ᱨᱮᱜᱮ ᱢᱮᱱᱟᱜ ᱠᱟᱫᱟ ᱚᱱᱟᱜᱮ ᱾ ᱮᱱᱟᱱ ᱞᱮ ᱤᱭᱟᱹ ᱞᱮᱜᱼᱟ ᱩᱛᱩ ᱞᱮᱜᱼᱟ ᱞᱮ ᱟᱨ ᱟᱹᱭᱩᱵ ᱦᱚᱸ ᱨᱟᱥᱮ ᱞᱮᱜᱼᱟ ᱞᱮ ᱾
ᱡᱚᱢ ᱵᱟᱲᱟ ᱦᱩᱭᱩᱜ ᱠᱟᱱ ᱜᱮᱭᱟ ᱮᱠᱷᱚᱱ ᱟᱯᱮ ᱚᱱᱛᱮ?
ᱦᱮᱸ, ᱚᱝᱠᱟ ᱟᱞᱮ ᱚᱱᱛᱮ ᱦᱚᱸ ᱳᱫ ᱠᱚᱫᱚ ᱦᱩᱭᱩᱜ ᱠᱟᱱ ᱜᱮᱭᱟ ᱾ ᱚᱱᱠᱟ ᱟᱯᱮ ᱢᱟ ᱵᱤᱨ ᱫᱤᱥᱚᱢ ᱦᱚᱲ ᱛᱟᱦᱞᱮ ᱯᱩᱴᱠᱟᱹ ᱯᱮ ᱧᱟᱢ ᱠᱚᱜᱮᱭᱟ ᱛᱚ?
ᱦᱮᱸ ᱾
ᱯᱩᱴᱠᱟᱹ ᱫᱩᱧᱼᱼ ᱱᱮᱛᱟᱨ ᱜᱮ ᱦᱩᱭᱩᱜ ᱜᱮᱭᱟ ᱥᱮ ᱮᱴᱟᱜ ᱫᱤᱱ ᱠᱚᱨᱮ?
ᱦᱮᱸ ᱱᱮᱛᱟᱨ ᱫᱤᱱ ᱜᱮ ᱦᱩᱭᱩᱜᱼᱟ ᱾
ᱱᱤᱛᱚᱜ ᱯᱩᱹᱴᱠᱟᱹ ᱠᱚ ᱚᱰᱚᱝ ᱵᱟᱲᱟᱜ ᱠᱟᱱᱟ ᱥᱮ ᱵᱟᱝ ᱛᱟᱦᱞᱮ?
ᱯᱩᱹᱴᱠᱟᱹ ᱠᱚᱫᱚ ᱟᱹᱣᱨᱤ ᱞᱮ ᱟᱹᱜᱩ ᱠᱚᱣᱟ ᱟᱹᱣᱨᱤ ᱞᱮ ᱧᱟᱢ ᱠᱚᱣᱟ ᱾ ᱮᱢᱱᱤ ᱱᱚᱣᱟ ᱤᱭᱟᱹ ᱠᱚᱜᱮ ᱚᱢᱚᱱᱚᱜ ᱠᱟᱱᱟ ᱦᱟᱸᱜᱼᱼ
ᱯᱩᱴᱠᱟᱹ ᱦᱟᱠᱟᱜ ᱟᱹᱨᱤ ᱠᱚ ᱚᱰᱚᱝᱚᱜᱼᱟ ᱾
ᱦᱮᱸ ᱱᱚᱛᱮ ᱫᱚ ᱦᱟᱸᱜ ᱟᱞᱮ ᱥᱮᱫ ᱫᱚ ᱟᱹᱣᱨᱤᱞᱮ, ᱟᱹᱣᱨᱤ ᱟᱹᱣᱨᱤᱞᱮ ᱧᱟᱢ ᱠᱚᱣᱟ ᱦᱟᱸᱜ ᱾
ᱯᱩᱴᱠᱟᱹ ᱫᱚ ᱩᱛᱩ ᱠᱟᱛᱮ ᱯᱮ ᱡᱚᱢ ᱠᱚᱣᱟ ᱥᱮ ᱞᱮᱴᱚ ᱠᱟᱛᱮ?
ᱞᱮᱴᱚ, ᱩᱛᱩ ᱦᱚᱸ ᱵᱟᱱᱟᱨ ᱜᱮ ᱾
ᱦᱩᱸ ᱜᱚᱝᱠᱮ ᱛᱟᱦᱞᱮᱼᱼ ᱮᱻ ᱫᱟᱜ ᱫᱤᱱ ᱢᱟ ᱜᱚᱸᱜᱷᱟ ᱠᱚᱼᱼ ᱠᱟᱴᱠᱚᱢ ᱠᱚ ᱧᱟᱢᱚᱜ ᱜᱮᱭᱟ ᱠᱚ ᱥᱮ ᱵᱟᱝ ᱟᱯᱮ ᱚᱱᱛᱮ ᱫᱚ?
ᱧᱟᱢᱚᱜ ᱜᱮᱭᱟ ᱠᱚ ᱟᱨ ᱱᱮᱛᱟᱨ ᱫᱚ ᱞᱟᱦᱟ ᱞᱮᱠᱟ ᱫᱚ ᱵᱟᱠᱚ ᱧᱟᱢᱚᱜ ᱠᱟᱱᱟ ᱠᱚᱢ ᱠᱟᱱᱟ ᱠᱚ ᱾
ᱦᱮᱸ ᱚᱱᱠᱟ ᱟᱹᱰᱤ ᱜᱟᱱ ᱜᱮᱠᱚ ᱠᱚᱢ ᱪᱟᱵᱟ ᱟᱠᱟᱱᱟ ᱾
ᱦᱮᱸ ᱠᱟᱴᱠᱚᱢ ᱦᱚᱸ ᱢᱤᱫ ᱵᱟᱨᱭᱟ ᱠᱷᱩᱵ ᱠᱚᱢ ᱾
ᱚᱱᱟ ᱞᱟᱦᱟ ᱛᱮᱫᱚ ᱫᱚᱢᱮ ᱠᱚ ᱧᱟᱢᱚᱜ ᱛᱟᱦᱮᱸᱫ ᱾
ᱦᱮᱸ ᱾
ᱠᱷᱮᱛ ᱵᱟᱹᱛ ᱠᱚᱨᱮ ᱾
ᱦᱮᱸ ᱾
ᱦᱟᱹᱠᱩ ᱠᱚᱦᱚᱸ ᱠᱚ ᱫᱚᱱ ᱵᱟᱲᱟᱭ ᱛᱟᱦᱮᱸᱫ ᱞᱟᱦᱟ ᱛᱮᱫᱚ ᱠᱷᱮᱛ ᱵᱟᱹᱫᱽ ᱠᱚᱨᱮ ᱾ ᱱᱮᱛᱟᱨ ᱫᱚ ᱩᱱᱟᱹᱜᱼᱼ ᱧᱮᱧᱟᱢ ᱦᱚᱸ ᱵᱟᱠᱚ ᱧᱮᱞ ᱧᱟᱢᱚᱜ ᱠᱟᱱᱟ ᱡᱮ ᱠᱷᱮᱛ ᱵᱟᱹᱫᱽ ᱠᱚᱨᱮ ᱦᱟᱹᱠᱩ ᱠᱚ ᱫᱚᱱ ᱵᱟᱲᱟᱭᱟ ᱾
ᱵᱟᱝ ᱵᱟᱝ ᱾
ᱵᱟ ᱵᱟᱠᱷᱟᱱ ᱫᱚ ᱞᱟᱦᱟᱛᱮ ᱠᱷᱮᱛ ᱵᱟᱹᱫᱽ ᱠᱚᱨᱮᱼᱼ ᱥᱤ ᱥᱤᱛᱮ ᱴᱟᱠᱴᱚᱨ ᱛᱮ ᱥᱤ ᱥᱤᱛᱮ ᱦᱟᱹᱠᱩ ᱠᱚ ᱫᱚᱱ ᱵᱟᱲᱟᱭᱟ ᱾
ᱦᱮᱸ, ᱥᱤ ᱥᱤ ᱛᱮᱜᱮ ᱡᱚᱛᱚᱢ ᱧᱟᱢ ᱠᱚᱣᱟ ᱠᱟᱴᱠᱚᱢ, ᱜᱚᱸᱜᱷᱟᱼᱼ
ᱦᱟᱹᱠᱩ ᱠᱚ ᱾
ᱦᱮᱸ ᱦᱟᱹᱠᱩ ᱠᱚ, ᱴᱚᱨᱚᱰᱟᱝ ᱠᱚᱞᱮ ᱚᱰᱟᱣ ᱵᱟᱲᱟᱭ ᱜᱮᱭᱟ ᱧᱟᱢᱚᱜ ᱜᱮᱭᱟ ᱠᱚ ᱾
ᱜᱚᱝᱠᱮ ᱛᱟᱦᱞᱮ ᱫᱟᱜ ᱡᱟᱹᱲᱤ ᱨᱮ ᱦᱟᱹᱠᱩ ᱠᱚᱯᱮ ᱥᱟᱵ ᱵᱟᱲᱟ ᱠᱚᱜᱮᱭᱟ ᱥᱮ ᱵᱟᱝ?
ᱦᱮᱸ ᱥᱟᱵ ᱠᱚᱜᱮᱭᱟ ᱱᱚᱣᱟ ᱠᱷᱮᱛ ᱠᱚᱨᱮ ᱡᱚᱠᱷᱚᱱ ᱫᱟᱜ ᱟᱹᱛᱩᱜᱼᱟ ᱛᱚᱠᱷᱚᱱ ᱴᱚᱨᱚᱰᱟᱝ ᱠᱚ ᱚᱰᱟᱣ ᱠᱟᱜ ᱦᱩᱭᱩᱜᱼᱟ ᱾ ᱚᱱᱟ ᱨᱮᱜᱮ ᱠᱚ ᱡᱷᱟᱹᱞᱤᱜᱼᱟ ᱟᱨᱼᱼ ᱜᱟᱹᱰᱭᱟᱹ ᱠᱚ ᱯᱮᱨᱮᱡ ᱞᱮᱱᱠᱷᱟᱱ ᱚᱱᱟ ᱠᱚᱨᱮᱼᱼ ᱚᱱᱟ ᱠᱚᱨᱮ ᱠᱷᱚᱱ ᱠᱚ ᱫᱟᱹᱲᱟ ᱟᱹᱛᱩᱜ ᱜᱮᱭᱟ ᱠᱚ ᱾ ᱮᱢᱱᱤ ᱦᱚᱸ ᱜᱟᱹᱰᱭᱟᱹ ᱫᱚ ᱢᱮᱱᱟᱜ ᱟᱠᱟᱫ ᱛᱟᱞᱮ ᱜᱮᱭᱟ ᱾ ᱚᱸᱰᱮ ᱦᱚᱞᱮ ᱥᱟᱵ ᱵᱟᱲᱟ ᱠᱚᱜᱮᱭᱟ ᱵᱟᱨᱭᱟ ᱜᱟᱹᱰᱭᱟᱹ ᱢᱮᱱᱟᱜ ᱟᱠᱟᱫ ᱛᱟᱞᱮᱭᱟ ᱾
ᱦ
ᱡᱚᱠᱷᱚᱱ ᱡᱚᱢ ᱥᱟᱱᱟ ᱜᱮᱭᱟ ᱛᱚᱠᱷᱚᱱ ᱡᱷᱟᱹᱞᱤ ᱛᱮᱞᱮ ᱥᱟᱵ ᱠᱮᱫ ᱠᱚᱜᱮ ᱟᱨᱞᱮ ᱡᱚᱢ ᱠᱚᱣᱟ ᱾
ᱢᱟᱱᱮ ᱯᱟᱸᱪ ᱪᱷᱚ ᱜᱟᱱ ᱜᱟᱹᱰᱤᱭᱟᱹ ᱠᱚ ᱢᱮᱱᱟᱜ ᱛᱟᱯᱮᱭᱟ ᱾
ᱦᱮᱸ ᱾ ᱢᱤᱫᱴᱮᱱ ᱫᱚ ᱵᱟᱠᱷᱩᱞ ᱫᱤᱭᱮ ᱟᱨ ᱢᱤᱫᱴᱮᱱ ᱫᱚ ᱟᱞᱮ ᱢᱚᱛᱚᱡ ᱜᱮ ᱾ ᱟᱫᱚ ᱵᱟᱱᱟᱨ ᱨᱮᱜᱮ ᱱᱚᱣᱟ ᱤᱭᱟᱹ ᱱᱮᱛᱟᱨ ᱜᱮᱞᱮ ᱟᱲᱟᱜ ᱠᱚᱣᱟ, ᱱᱚᱣᱟ ᱤᱭᱟᱹ ᱡᱚᱠᱷᱟ ᱜᱮ ᱦᱟᱸᱜ ᱾
ᱫᱟᱜ ᱤᱫᱤ ᱡᱚᱠᱷᱚᱡᱼᱼ
ᱦᱮᱸ ᱫᱟᱜ ᱡᱚᱠᱷᱟ ᱮᱠᱷᱚᱱ ᱫᱚ ᱫᱟᱜ ᱯᱮᱨᱮᱡᱚᱜ ᱠᱟᱱᱟ ᱟᱫᱚ ᱟᱲᱟᱜ ᱠᱚᱣᱟᱞᱮ ᱦᱟᱸᱜ ᱞᱟᱦᱟᱛᱮᱱ ᱠᱚᱦᱚ ᱢᱮᱱᱟᱜ ᱠᱚᱜᱮᱭᱟ ᱩᱱᱠᱩ ᱦᱚᱸ ᱢᱟᱨᱮ ᱠᱟᱱᱟ ᱠᱚ ᱦᱟᱨᱟ ᱟᱠᱟᱱ ᱜᱮᱭᱟ ᱛᱷᱚᱲᱟ ᱫᱚᱞᱮ ᱡᱚᱢ ᱠᱟᱜ ᱠᱚᱣᱟ ᱟᱫᱚ ᱛᱷᱚᱲᱟ ᱢᱮᱱᱟᱜ ᱠᱚᱜᱮᱭᱟ ᱫᱟᱜ ᱫᱚ ᱵᱟᱝ ᱟᱸᱮᱫ ᱪᱟᱵᱟᱣ ᱟᱠᱟᱱ ᱛᱟᱦᱮᱱᱟ ᱟᱫᱚ ᱚᱱᱟᱛᱮ ᱫᱚᱦᱚ ᱠᱟᱫ ᱠᱚᱜᱮ ᱭᱟᱞᱮ
ᱜᱚᱢᱠᱮ ᱛᱟᱦᱚᱞᱮ ᱫᱚᱢᱮ ᱫᱟᱜ ᱡᱟᱹᱲᱤ ᱞᱮᱠᱷᱟᱱ ᱜᱤᱰᱭᱟᱹ ᱠᱚ ᱵᱟᱢ ᱯᱮᱨᱮᱡᱚᱜ ᱜᱮᱭᱟ
ᱦᱮᱸ ᱯᱮᱨᱮᱡᱚᱜ ᱜᱮᱭᱟ ᱟᱫᱚ ᱛᱚᱠᱷᱚᱱ ᱞᱮ ᱮᱥᱮ ᱫᱟᱞᱮ ᱤᱭᱟᱹ ᱞᱚᱥᱚᱫ ᱤᱭᱟᱹᱛᱮ
ᱱᱚᱱᱛᱮ ᱫᱟᱜ ᱡᱟᱦᱟᱸ ᱥᱮᱫ ᱠᱷᱚᱡ ᱫᱟᱜ ᱦᱤᱡᱩᱜᱼᱟ ᱚᱱᱛᱮ ᱛᱚᱠᱷᱚᱱ ᱞᱮ ᱟᱲᱮᱤᱠᱮᱫ ᱜᱮᱤ ᱟᱫᱚ ᱚᱱᱛᱮ ᱜᱟᱹᱰᱭᱟᱹ ᱥᱮᱫ ᱫᱟᱜ ᱵᱟᱝ ᱵᱚᱞᱚᱱᱟ
ᱟᱨ ᱜᱟᱹᱰᱭᱟᱹ ᱫᱟᱜ ᱯᱮᱨᱮᱡ ᱠᱷᱟᱱ ᱵᱟᱝ ᱩᱚᱜᱼᱟ ᱦᱟᱹᱠᱩ ᱠᱚ ᱵᱟᱠᱚ ᱛᱩᱚᱫᱚᱜ ᱜᱮᱭᱟ ᱜᱚᱝᱠᱮ
ᱦᱮᱸ ᱛᱩᱫᱩᱜ ᱜᱮᱭᱟ ᱠᱚ ᱫᱟᱜ ᱛᱚ ᱟᱫᱚ ᱚᱱᱟ ᱞᱟᱦᱟ ᱨᱮᱜᱮ ᱮᱴᱟᱜ ᱥᱮᱫ ᱞᱮ ᱵᱟᱜᱟᱣᱟ ᱫᱟᱜ ᱟᱨ ᱵᱟᱝ ᱵᱟᱜᱟᱜ ᱫᱚᱢᱮ ᱯᱮᱨᱮᱡᱚᱜ ᱠᱷᱟᱱᱡ ᱛᱚᱠᱷᱚᱱ ᱫᱚ ᱫᱟᱹᱲ ᱜᱮᱭᱟ ᱠᱚ ᱛᱚᱠᱷᱚᱱ ᱫᱚ ᱚᱱᱠᱟ ᱫᱚ ᱵᱟᱝ ᱯᱮᱨᱮᱡ ᱵᱟᱲᱟᱣ ᱟᱠᱟᱱ ᱛᱟᱞᱮᱭᱟ ᱮᱴᱟᱜ ᱥᱮᱫ ᱞᱮ ᱫᱟᱜ ᱞᱮ ᱵᱟᱜᱟᱣ ᱠᱮᱫ ᱜᱮ ᱟᱫᱚ ᱚᱱᱛᱮ ᱫᱟᱜ ᱟᱛᱩ ᱪᱟᱞᱟᱜᱼᱟ ᱠᱷᱮᱛ ᱥᱮᱫ ᱞᱮ ᱵᱟᱜᱟᱣ ᱠᱮᱫ ᱜᱮ ᱟᱨᱚ ᱚᱸᱰᱮ ᱡᱟᱦᱟᱸ ᱴᱷᱮᱡ ᱫᱟᱜ ᱛᱩᱫᱩᱜᱼᱟ ᱚᱸᱰᱮ ᱛᱷᱚᱲᱟᱞᱮ ᱡᱷᱟᱹᱞᱤ ᱞᱮᱠᱟᱞᱮ ᱚᱰᱟᱣᱟᱜ ᱜᱮ ᱥᱮ ᱢᱟᱫ ᱠᱚᱛᱮ ᱞᱮ ᱮᱥᱮᱫ ᱠᱮᱫ ᱜᱮ ᱟᱫᱚ ᱦᱟᱹᱠᱩ ᱫᱚ ᱵᱟᱝᱠᱚ ᱫᱟᱹᱲ ᱠᱟᱜ ᱛᱟᱞᱮᱭᱟ ᱟᱞᱮ ᱨᱮᱱ ᱫᱚ ᱮᱴᱟᱜ ᱦᱚᱲᱟᱜ ᱨᱮᱱ ᱫᱚᱠᱚ ᱫᱟᱹᱲ ᱠᱟᱜ ᱛᱟᱠᱚ ᱜᱮᱭᱟ
ᱜᱚᱝᱠᱮ ᱛᱟᱦᱞᱮ ᱟᱯᱮ ᱵᱤᱨ ᱫᱤᱥᱚᱢ ᱦᱚᱲ ᱛᱟᱦᱞᱮ ᱦᱟᱹᱛᱤ ᱠᱚᱜᱮ ᱛᱳᱫ ᱵᱟᱲᱟᱜ ᱜᱮᱭᱟ ᱠᱚ ᱥᱮ ᱵᱟᱝ
ᱵᱟ ᱟᱞᱮ ᱥᱮᱫ ᱫᱚ ᱚᱱᱠᱟ ᱦᱟᱹᱛᱤ ᱫᱚ ᱵᱟᱠᱚ ᱦᱮᱡ ᱵᱟᱲᱟᱜ ᱜᱮᱭᱟ
ᱵᱟᱠᱚ ᱧᱮᱞ ᱵᱟᱲᱟᱜ ᱜᱮᱭᱟ
ᱵᱟᱝ ᱩᱱᱟᱹᱜ ᱫᱚ ᱵᱤᱨ ᱫᱚ ᱵᱟᱹᱱᱩᱜ ᱟᱠᱟᱫᱟ ᱛᱷᱚᱲᱟ ᱢᱮᱱᱟᱜ ᱠᱟᱫᱟ ᱠᱟᱡᱟᱲ ᱧᱚᱜ ᱥᱟᱨᱡᱚᱢ ᱵᱤᱨ ᱛᱷᱚᱲᱟ ᱥᱟᱺᱜᱤᱧ ᱧᱚᱜ ᱜᱮ ᱢᱮᱱᱟᱜ ᱠᱟᱫᱟ ᱟᱨ ᱟᱞᱮ ᱫᱷᱟᱨᱮ ᱯᱟᱥᱮ ᱫᱚᱼᱼ ᱱᱚᱣᱟ ᱢᱩᱩᱨᱩᱩᱫ ᱠᱚ ᱢᱮᱱᱟᱜ ᱠᱟᱫᱟ ᱠᱟᱹᱣᱦᱟᱹ ᱫᱟ ᱚᱱᱟ ᱠᱚᱛᱮ ᱜᱮ ᱜᱟᱡᱟᱲ ᱧᱚᱜ ᱜᱮᱭᱟ ᱛᱷᱚᱲᱟ
ᱵᱟᱝ ᱜᱚᱝᱠᱮ ᱱᱚᱛᱮ ᱢᱟ ᱵᱤᱨ ᱥᱟᱨᱡᱚᱢ ᱵᱤᱨ ᱥᱟᱨᱡᱚᱢ ᱵᱤᱨ ᱵᱚᱞᱮ ᱠᱚ ᱥᱟᱨᱡᱚᱢ ᱫᱟᱨᱮ ᱦᱚᱸ ᱵᱟᱹᱱᱩᱜ ᱟ ᱱᱚᱣᱟ ᱟᱹᱛᱩᱳ ᱫᱤᱥᱚᱢ ᱠᱚᱨᱮ ᱵᱤᱞᱟᱤ ᱫᱤᱥᱚᱢ ᱦᱚᱲ ᱛᱚ
ᱦᱮᱸ ᱦᱟᱹᱛᱤ ᱫᱚ ᱠᱷᱩᱵᱽ ᱠᱚᱢ ᱞᱟᱦᱟ ᱛᱮᱠᱚ ᱦᱮᱡ ᱵᱟᱲᱟ ᱞᱮᱱᱟ ᱟᱹᱰᱤ ᱫᱤᱱ ᱨᱮ ᱱᱮᱛᱟᱨ ᱫᱚ ᱵᱟᱠᱚ ᱦᱮᱡ ᱟᱠᱟᱱᱟ
ᱱᱮᱛᱟᱨ ᱫᱚ ᱩᱱᱟᱹᱜ ᱵᱟᱠᱚ ᱦᱩᱭᱩᱜ ᱜᱮᱭᱟ
ᱵᱟ ᱟᱨ ᱩᱱᱟᱹᱜ ᱞᱟᱹᱴᱩ ᱵᱤᱨ ᱦᱚᱸ ᱵᱟᱹᱱᱩᱜ ᱟᱠᱟᱫᱟ ᱥᱮ ᱱᱚᱛᱮ ᱫᱚ ᱚᱱᱟᱛᱮ ᱵᱟᱠᱚ ᱦᱤᱡᱩᱜ ᱜᱮᱭᱟ
ᱟᱨ ᱡᱚᱠᱷᱚᱱ ᱠᱚ ᱦᱤᱡᱩᱜᱼᱟ ᱛᱚᱠᱷᱚᱱ ᱠᱷᱚᱵᱚᱨ ᱞᱮ ᱧᱟᱢᱟ ᱛᱚᱠᱷᱚᱱ ᱫᱚ ᱞᱟᱦᱟ ᱠᱷᱚᱡ ᱜᱮ ᱥᱟᱯᱲᱟᱣ ᱞᱮ ᱛᱮᱦᱮᱱᱟ
ᱞᱟᱜᱟ ᱠᱚᱣᱟᱯᱮᱛᱚ ᱛᱟᱦᱚᱞᱮ ᱦᱟᱹᱛᱤ ᱠᱚ ᱦᱮᱡ ᱞᱮᱱᱠᱷᱟᱱ ᱵᱚᱞᱚ ᱞᱮᱱᱠᱷᱟᱱ ᱟᱛᱳ ᱥᱮᱫ ᱮᱴᱟᱜ ᱥᱮᱫ
ᱦᱮᱸ ᱞᱟᱜᱟ ᱠᱚᱜᱮᱭᱟᱞᱮ ᱚᱱᱛᱮ ᱞᱮ ᱯᱷᱱᱟᱜ ᱠᱚ
ᱯᱟᱥᱮ ᱟᱹᱛᱩ ᱥᱮᱫ ᱚᱱᱛᱮ ᱞᱮ ᱯᱷᱳᱱᱟᱫ ᱠᱚᱜᱮ ᱡᱮ ᱦᱮᱡ ᱠᱟᱱᱟ ᱠᱚ ᱛᱟᱦᱞᱮ ᱚᱱᱛᱮ ᱩᱱᱠᱩ ᱦᱚᱸᱠᱚ ᱩᱰᱩᱠ ᱮᱱ ᱜᱮ᱾ ᱟᱫᱚ ᱚᱱᱠᱟ ᱠᱟᱛᱮ ᱜᱮᱞᱮ ᱞᱟᱜᱟᱠᱮᱫ ᱠᱚᱜᱮ᱾
ᱟᱞᱮ ᱱᱚᱱᱛᱚ ᱦᱚ ᱦᱮᱡ ᱵᱟᱲᱟᱜ ᱜᱮᱭᱟ ᱠᱚ ᱡᱟᱦᱟᱸ ᱛᱤᱥ᱾